ᱦᱟᱜ ᱠᱟᱱᱟ
ᱦᱮᱸ ᱟᱡᱚᱢᱚᱜ ᱠᱟᱱᱟ ᱞᱟᱹᱭ ᱢᱮ
ᱚ ᱪᱮᱫ ᱮᱢ ᱪᱤᱠᱟᱹᱭ ᱫᱟ
ᱪᱤᱠᱟᱹ ᱦᱚᱵᱟᱝ ᱦᱚᱜ-ᱚᱭ ᱫᱩᱲᱩᱵ ᱵᱟᱲᱟ ᱦᱩᱭ ᱟᱠᱟᱱᱟ ᱟᱢ ᱫᱚ
ᱦᱳᱭ ᱤᱧᱦᱚᱸ ᱱᱤᱛᱚᱜ ᱫᱩᱲᱩᱵ ᱵᱟᱲᱟ ᱦᱩᱭ ᱟᱠᱟᱱ ᱜᱮᱭᱟ ᱪᱤᱠᱟᱹ ᱦᱚᱸᱵᱟᱝ
ᱟᱪᱪᱷᱟ ᱟᱪᱪᱷᱟ ᱟᱪᱪᱷᱟ
ᱦᱳᱭ ᱟᱨ ᱛᱤᱨᱮᱢ ᱡᱟᱹᱯᱤᱫᱟ
ᱡᱟᱹᱯᱤᱫᱟᱹᱧ ᱛᱤᱨᱮ ᱡᱟᱹᱯᱤᱫ ᱥᱟᱱᱟ ᱠᱟᱱᱟ ᱤᱧ ᱡᱟᱹᱯᱤᱫᱟ ᱤᱧᱫᱚ ᱟᱹᱣᱨᱤ ᱡᱟᱹᱯᱤᱫ ᱥᱟᱱᱟᱧᱟ ᱟᱨᱠᱤ
ᱦᱳᱸ ᱦᱮᱸ ᱛᱚ ᱯᱮ ᱦᱳᱭ ᱤᱧᱦᱚᱸ ᱠᱤᱪᱷᱩᱜᱚᱱ ᱯᱚᱨᱮ ᱡᱟᱹᱯᱤᱫ ᱦᱩᱭᱩᱜ-ᱟ
ᱟᱪᱪᱷᱟ ᱟᱪᱪᱷᱟ ᱡᱚᱢ ᱵᱟᱲᱟ ᱠᱚᱫᱚ ᱦᱩᱭ ᱮᱱᱟ
ᱦᱚᱭ ᱡᱚᱢ ᱵᱟᱲᱟ ᱠᱚᱫᱚ ᱦᱩᱭ ᱮᱱᱟ
ᱟᱪᱪᱷᱟ ᱤᱧᱟᱹᱜ ᱦᱚᱸ ᱡᱚᱢ ᱵᱟᱲᱟ ᱠᱟᱛᱮ ᱦᱩᱭᱱᱟ ᱡᱚᱢ ᱵᱟᱲᱟ ᱠᱟᱛᱮ ᱠᱚᱦᱚᱭ ᱫᱩᱲᱩᱵ ᱵᱟᱲᱟ ᱦᱩᱭ ᱟᱠᱟᱱᱟ ᱜᱟᱞᱢᱟᱨᱟᱣ ᱞᱟᱹᱜᱤᱫ ᱛᱮ
ᱚ ᱟᱪᱪᱷᱟ ᱟᱪᱪᱷᱟ ᱦᱳᱭ ᱟᱨ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱚᱲᱟᱜ ᱠᱚᱨᱮ ᱫᱚ
ᱚᱲᱟᱜ ᱵᱟᱲᱟ ᱠᱚ ᱚᱲᱟᱜ ᱠᱚᱨᱮ ᱫᱚ ᱱᱤᱛᱚᱜ ᱫᱚ ᱚᱲᱟᱜ ᱥᱮᱫ ᱫᱚ ᱟᱹᱰᱤ ᱪᱟᱞᱟᱜ ᱦᱩᱭᱩᱜ-ᱟ ᱱᱤᱛᱚᱜ ᱫᱚ ᱢᱟᱱ ᱨᱮ ᱠᱚᱞᱮᱡᱽ ᱨᱮ ᱡᱟᱦᱟᱸ ᱠᱚᱞᱮᱡᱽ ᱨᱤᱧ ᱚᱞᱚᱜ ᱜᱮᱭᱟ ᱚᱱᱟ ᱠᱚᱞᱮᱡᱽ ᱨᱮᱜᱮ ᱱᱤᱛᱚᱜ ᱫᱚ ᱢᱮᱱᱟᱜ ᱟᱠᱟᱫᱤᱧᱟ᱾ ᱮᱸᱻ ᱚᱲᱟᱜ ᱼᱼ ᱮᱠᱡᱟᱢ ᱠᱚ ᱪᱟᱹᱞᱩᱜ ᱠᱟᱱ ᱛᱟᱦᱮᱸᱜ ᱮ ᱠᱟᱨᱚᱱ ᱛᱮ ᱢᱟᱱᱮ ᱚᱲᱟᱜ ᱠᱚ ᱵᱟᱝ ᱪᱟᱞᱟᱣ ᱫᱟᱲᱮ ᱦᱩᱭ ᱠᱟᱱᱟ। ᱛᱚ ᱪᱟᱞᱟᱜ ᱦᱩᱭᱩᱜ ᱜᱟᱯᱟ ᱢᱮᱭᱟᱝ ᱥᱮᱫ ᱚᱲᱟᱜ ᱪᱟᱞᱟᱜ ᱞᱟᱹᱭ ᱦᱩᱭᱩᱜ ᱠᱟᱱᱟ ᱚᱲᱟᱜ ᱨᱮ। ᱪᱟᱥᱵᱟᱥ ᱠᱟᱹᱢᱤ ᱠᱚᱫᱚ ᱥᱩᱨᱩᱜ ᱥᱮᱴᱮᱨᱚᱜ ᱠᱟᱱᱟ।
ᱦᱳᱭ ᱦᱳᱭ
ᱚᱱᱟ ᱠᱚᱨᱮ ᱠᱟᱹᱴᱤᱡ ᱜᱚᱲᱚ ᱟᱠᱚ ᱦᱩᱭᱩᱜᱼᱟ ᱚᱲᱟᱜ ᱦᱚᱲ ᱠᱟᱹᱢᱤ ᱠᱚ ᱜᱚᱲᱚ ᱟᱠᱚ ᱦᱩᱭᱩᱜᱼᱟ।
ᱦᱮᱸ ᱛᱚ ᱥᱮ ᱦᱳᱭ᱾
ᱦᱮᱸ ᱟᱢ ᱡᱩᱫᱤ ᱪᱟᱹᱥᱤ ᱵᱟᱥᱤ ᱦᱚᱲ ᱚᱱᱟ ᱠᱚᱫᱚ ᱫᱚᱨᱠᱟᱨ ᱜᱮ ᱠᱟᱱᱟ। ᱥᱩᱫᱷᱩ ᱼᱼ ᱚᱞᱚᱜ ᱯᱟᱲᱦᱟᱣ ᱥᱟᱶ ᱥᱟᱶᱛᱮ ᱥᱩᱫᱷᱩ ᱚᱞ ᱯᱟᱲᱦᱟᱣ ᱨᱮᱫᱚ ᱚᱱᱠᱟᱱ ᱠᱟᱛᱷᱟ ᱫᱚ ᱵᱟᱝ ᱠᱟᱱᱟ। ᱥᱟᱶᱛᱮ ᱦᱤᱱᱟᱹ ᱱᱤᱭᱟᱹ ᱠᱟᱹᱢᱤ ᱠᱚᱫᱚ ᱥᱮᱬᱟ᱾ ᱥᱮᱬᱟ ᱡᱚᱝ। ᱥᱮ ᱵᱟᱲᱟᱭ ᱠᱟᱜ ᱫᱚᱨᱠᱟᱨ ᱠᱟᱱᱟ
ᱪᱮᱫ ᱠᱟᱹᱢᱤ ᱠᱚᱢ ᱵᱟᱲᱟᱭ ᱜᱮᱭᱟ ᱪᱟᱥ ᱵᱟᱥ ᱚᱲᱟᱜ ᱨᱮᱱᱟᱜ
ᱪᱟᱥᱵᱟᱥ ᱠᱟᱹᱢᱤ ᱢᱟᱱᱮ ᱩᱱᱟᱹᱜᱴᱟ ᱪᱮᱫ ᱤᱧ ᱞᱟᱹ ᱢᱟᱱᱮ ᱩᱱᱟᱹᱜ ᱵᱟᱹᱧ ᱵᱟᱲᱟᱭ ᱨᱮᱦᱚᱸᱟᱱ ᱡᱚᱛᱚ ᱴᱩᱠᱩᱧ ᱫᱟᱲᱮᱭᱟᱜᱼᱟ ᱡᱮᱧ ᱥᱟᱦᱟᱡᱽᱡᱚ ᱠᱚᱜᱮᱭᱟ। ᱡᱟᱦᱱᱟᱜ ᱦᱳᱭᱛᱳ ᱟᱲᱮ ᱞᱟᱜ ᱼᱼ ᱠᱚ ᱠᱤᱢᱵᱟ ᱡᱟᱦᱟᱱᱟᱜ ᱥᱚᱵᱽᱡᱤ ᱢᱚᱵᱽᱡᱤ ᱠᱚᱠᱚ ᱨᱚᱦᱚᱭ ᱠᱟᱜᱼᱟ ᱚᱱᱟ ᱠᱚ ᱯᱩ ᱵᱟᱟᱲᱟᱢ।
ᱦᱳᱭ ᱟᱨ ᱛᱟᱦᱟᱞᱮ ᱪᱮᱫ ᱥᱚᱵᱽᱡᱤ ᱠᱚᱯᱮ ᱨᱚᱦᱚᱭ ᱜᱮᱭᱟ?
ᱥᱚᱵᱽᱡᱤ ᱠᱚ ᱨᱚᱦᱚᱭ ᱜᱮᱭᱟᱞᱮ᱾ ᱢᱟᱱᱮ ᱼᱼ ᱤᱱᱠᱟᱹ ᱠᱤᱨᱤᱧ ᱟᱠᱷᱨᱤᱧ ᱞᱟᱹᱜᱤᱫ ᱫᱚ ᱵᱟᱝ᱾ ᱚᱲᱟᱜ ᱠᱚᱨᱮ ᱡᱚᱢ ᱵᱟᱲᱟ ᱞᱟᱹᱜᱤᱫ ᱜᱮ।
ᱚᱦᱚ ᱟᱪᱪᱷᱟ ᱦᱳᱭ। ᱦᱮᱸ ᱫᱚᱥᱮ ᱟᱨ ᱛᱟᱦᱟᱞᱮ ᱼᱼ ᱟᱯᱮ ᱥᱩᱨ ᱠᱚᱨᱮ ᱫᱚ ᱪᱮᱫ ᱪᱮᱫ ᱦᱟᱴ ᱠᱚ ᱦᱩᱭᱩᱜ ᱵᱟᱲᱟᱜ ᱜᱮᱭᱟ? ᱢᱟᱱᱮ ᱼᱼ
ᱟᱞᱮ ᱥᱩᱨ ᱠᱚᱨᱮ ᱫᱚ ᱟᱞᱮ ᱫᱚ ᱼᱼ ᱛᱟᱦᱟᱞᱮ ᱠᱷᱟᱱ ᱫᱚ ᱡᱷᱟᱹᱞ ᱧᱚᱜ ᱜᱮ ᱪᱟᱞᱟᱜ ᱦᱳᱭᱳᱜᱼᱟ ᱚᱱᱟᱚᱛ ᱵᱤᱱ ᱟᱸᱡᱚᱢ ᱟᱠᱟᱫᱟ ᱛᱚ? ᱨᱟᱚᱥᱯᱟᱞ ᱯᱚᱲᱟᱰᱤ ᱠᱩᱭᱞᱟᱹ ᱵᱟᱞ।
ᱚᱻ ᱦᱳᱭ ᱦᱳᱭ ᱟᱸᱡᱚᱢ ᱦᱩᱭ ᱠᱟᱱᱟ।
ᱦᱳᱭ ᱦᱳᱭ ᱚᱱᱟ ᱠᱚᱜᱮ ᱟᱞᱮ ᱟᱥᱮ ᱯᱟᱥᱮ ᱨᱮᱱᱟᱜ ᱦᱟᱴ ᱫᱚ᱾ ᱛᱚ ᱟᱞᱮ ᱠᱷᱟᱱ ᱼᱼ ᱠᱷᱚᱱ ᱫᱚ ᱠᱟᱹᱴᱤᱡ ᱡᱷᱟᱹᱞ ᱧᱚᱜᱚᱜ ᱜᱮᱭᱟ ᱛᱟᱣ ᱨᱮᱦᱚᱸ ᱪᱟᱞᱟᱜ ᱜᱮᱭᱟᱞᱮ ᱚᱸᱰᱮ ᱜᱷᱟᱴ।
ᱚ ᱟᱪᱪᱷᱟ ᱟᱪᱪᱷᱟ ᱦᱮᱸ। ᱟᱨ ᱛᱟᱦᱟᱞᱮ ᱪᱮᱫ ᱠᱚᱠᱚ ᱟᱬᱜᱚᱭ ᱜᱮᱭᱟ? ᱮᱸᱻ ᱵᱟᱝ ᱜᱮ ᱚᱱᱛᱮ ᱫᱚ ᱵᱟᱝ ᱪᱟᱞᱟᱣ ᱦᱩᱭ ᱠᱟᱱᱟ।
ᱟᱪᱪᱷᱟ ᱠᱩᱭᱞᱟᱹ ᱵᱟᱞ ᱵᱟᱵᱤᱱ ᱦᱮᱡ ᱵᱟᱲᱟ ᱠᱟᱱᱟ?
ᱮ ᱵᱟᱝᱜᱮ ᱵᱟᱝ ᱪᱟᱞᱟᱣ ᱦᱩᱭ ᱟᱠᱟᱱᱟ। ᱦᱳᱭ ᱟᱨ ᱛᱟᱦᱟᱞᱮ ᱪᱮᱫ ᱠᱚᱠᱚ ᱟᱲᱜᱚᱭ ᱜᱮᱭᱟ? ᱦᱟᱴ ᱨᱮᱱ ᱦᱳᱭ ᱼᱼ
ᱮᱸ ᱦᱟᱴᱨᱮ ᱡᱮᱢᱚᱱ ᱟᱹᱰᱤ ᱠᱤᱪᱷᱩ ᱜᱮ ᱡᱮᱢᱚᱱ ᱧᱟᱢᱚᱜᱼᱟ᱾ ᱡᱮᱢᱚᱱ ᱼᱼ ᱠᱩᱝᱠᱟᱹᱞᱟᱜ ᱵᱮᱱᱟᱣ ᱴᱩᱠᱩᱡ ᱦᱟᱥᱟ ᱨᱮᱱᱟᱜ। ᱴᱩᱠᱩᱡ ᱪᱮᱞᱟᱝ ᱛᱟᱨᱯᱚᱨᱮ ᱴᱷᱤᱞᱤ।
ᱦᱳᱭ
ᱛᱟᱯᱚᱨᱮ ᱦᱩᱭᱩᱜ ᱠᱟᱱᱟ ᱮᱸᱻ ᱡᱚᱱᱚᱜ। ᱠᱚ ᱱᱟᱦᱮᱞ ᱟᱬᱜᱚᱢ ᱤᱥᱤ ᱟᱲᱟᱨ
ᱦᱳᱭ
ᱛᱟᱯᱚᱨᱮ ᱠᱟᱹᱠᱷᱩᱣᱟᱹ ᱠᱩᱰᱤ ᱵᱷᱤᱱᱴᱷᱤ ᱪᱷᱩᱨᱤ।
ᱦᱚᱻ
ᱮᱢᱟᱱ ᱛᱮᱱᱟᱜ ᱥᱟᱶᱛᱮ ᱡᱮᱢᱚᱱ ᱴᱷᱮᱠᱟ ᱡᱷᱩᱲᱤ।
ᱦᱳᱭ ᱦᱳᱭ
ᱥᱟᱶᱛᱮ ᱟᱨᱚ ᱮᱸᱻ ᱥᱚᱵᱡᱤ ᱠᱚᱢᱟ ᱦᱮᱸᱜ ᱜᱮ। ᱥᱚᱵᱽᱡᱤ ᱠᱚ ᱛᱟᱨᱯᱚᱨᱮ ᱜᱮᱸᱫᱟᱜ ᱠᱷᱟᱹᱰᱣᱟᱹᱜ। ᱡᱩᱛᱟᱹ ᱠᱚ ᱮᱢᱟᱱ ᱛᱮᱱᱟᱜ ᱠᱚ᱾
ᱦᱮᱸ ᱛᱟᱦᱮᱞᱮ‌ ᱯᱟᱨᱠᱚᱢ ᱠᱚᱫᱚ ᱠᱚ ᱟᱬᱜᱚᱭ ᱜᱮᱭᱟ ᱥᱮ ᱵᱟᱝ?
ᱦᱮᱸ ᱦᱮᱸ ᱯᱟᱨᱠᱚᱢ ᱦᱚᱸ ᱠᱚ ᱟᱜᱩᱭ ᱜᱮ ᱯᱟᱨᱠᱚᱢ ᱞᱟᱹᱭ ᱫᱟᱹᱞᱤᱧ ᱵᱟᱞᱤᱧ ᱢᱮᱱᱥᱮᱱ ᱞᱮᱫᱟ ᱱᱟᱜᱼᱼᱼ
ᱟᱸᱻ ᱦᱮᱸᱛᱚ ᱥᱮ ᱦᱚᱭ᱾ ᱟᱨ ᱚᱱᱠᱟ ᱥᱚᱵᱽᱡᱤ ᱠᱚ ᱡᱚᱛᱚ ᱨᱚᱠᱚᱢᱟᱜ ᱜᱮ ᱵᱟᱝ?
ᱦᱮᱸ ᱥᱚᱵᱽᱡᱤ ᱠᱚᱦᱚᱸ ᱡᱷᱚᱛᱚ ᱨᱚᱠᱚᱢᱟᱜ ᱠᱚ ᱟᱬᱜᱩᱭ ᱜᱮᱭᱟ ᱥᱟᱶᱛᱮᱼᱼ ᱦᱮᱸᱜ ᱟᱵᱚ ᱥᱟᱱᱛᱟᱲ ᱠᱚᱣᱟᱜ ᱦᱚᱨᱚᱜᱼᱼ ᱦᱚᱨᱚᱜ ᱵᱟᱸᱫᱮ ᱡᱮᱢᱚᱱ ᱯᱟᱧᱪᱤ ᱫᱷᱩᱛᱤ ᱯᱟᱹᱧᱪᱤ ᱜᱮᱸᱫᱟᱜᱼᱼ
ᱦᱚᱭ ᱦᱚᱭ᱾
ᱚᱱᱟ ᱠᱚᱦᱚᱸ ᱠᱚ ᱟᱬᱜᱩᱭ ᱜᱮᱭᱟ᱾
ᱦᱮᱸ ᱛᱚ ᱥᱮ ᱟᱪᱪᱷᱟ ᱛᱟᱦᱚᱞᱮ ᱵᱳᱭ ᱠᱚᱫᱚ ᱮᱸ ᱯᱩᱛᱷᱤ ᱠᱚᱫᱚᱼᱼ
ᱯᱩᱪᱷᱤ ᱠᱚᱫᱚᱼᱼ ᱵᱟᱹᱞᱤᱧ ᱧᱮᱞ ᱠᱟᱫᱟ ᱩᱱᱟᱹᱜ ᱫᱚ ᱡᱮ ᱟᱬᱜᱩᱭ ᱜᱮᱭᱟ ᱠᱚ ᱥᱮ ᱵᱟᱝ। ᱮᱸᱻ
ᱦᱮᱸ ᱛᱚ ᱥᱮ
ᱦᱮᱸ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱᱟ ᱡᱮ ᱯᱩᱛᱷᱤ ᱠᱚᱠᱚ ᱟᱬᱜᱚᱭ ᱜᱮᱭᱟ ᱥᱮ ᱵᱟᱝ।
ᱦᱳᱭ ᱦᱳᱭ
ᱦᱮᱸ ᱛᱟᱨᱯᱚᱨᱮ ᱯᱩᱭᱞᱟᱹ ᱯᱟᱲᱟ ᱦᱟᱴ ᱨᱮᱫᱚ ᱚᱱᱟ ᱠᱚ ᱛᱟᱯᱚᱨᱮ ᱯᱚᱲᱟᱵᱤ ᱦᱟᱴ ᱨᱮᱫᱚᱼᱼ ᱮᱸᱜ ᱢᱮᱨᱚᱢ ᱠᱚ ᱥᱤᱢ ᱠᱚ᱾
ᱦᱚᱭ ᱦᱚᱭ᱾
ᱯᱚᱨᱮ ᱴᱩᱠᱩᱡ ᱪᱮᱞᱟᱝ ᱢᱟ ᱡᱟᱦᱟᱸ ᱠᱩᱞᱤᱧ ᱞᱟᱹᱭ ᱟᱠᱟᱜ ᱚᱱᱟ ᱠᱚ ᱢᱮᱱᱟᱜ ᱜᱮ᱾ ᱛᱟᱨ ᱩᱱᱠᱩ ᱢᱮᱨᱚᱢ ᱠᱚᱦᱚᱸ ᱥᱤᱢ ᱠᱚᱦᱚᱸ ᱠᱚ ᱟᱹᱜᱩ ᱠᱚᱣᱟ ᱚᱸᱰᱮ ᱵᱷᱮᱲᱟ ᱠᱚ᱾
ᱦᱮᱸ ᱛᱟᱦᱚᱞᱮ ᱟᱯᱮᱼᱼ ᱦᱳᱭ ᱦᱳᱭ ᱟᱯᱮ ᱥᱮᱱ ᱫᱚ ᱛᱟᱦᱚᱞᱮ ᱪᱤᱞᱤ ᱡᱟᱥᱛᱤ ᱯᱮ ᱪᱟᱥ ᱠᱚ ᱜᱮᱭᱟ?
ᱟᱞᱮ ᱥᱮᱫ ᱫᱚ ᱪᱟᱥᱼᱼ ᱠᱚᱜᱮ ᱠᱚ ᱜᱟᱹᱭ ᱠᱟᱰᱟ ᱛᱟᱯᱚᱨᱮ ᱦᱩᱭᱩᱜ ᱠᱟᱱᱟ ᱠᱚ ᱢᱮᱨᱚᱢ ᱡᱟᱹᱥᱛᱤ ᱠᱟᱭ ᱛᱮ᱾
ᱦᱚᱭ ᱦᱚᱭ ᱮ ᱢᱮᱨᱚᱢ ᱫᱚ ᱡᱚᱢ ᱞᱟᱜᱤᱫ ᱥᱮ ᱟᱠᱷᱨᱤᱧ ᱞᱟᱹᱜᱤᱫ ᱜᱮ ᱵᱮᱥᱤ ᱫᱚᱼᱼ
ᱵᱟᱝ ᱵᱟᱝ ᱢᱮᱨᱚᱢ ᱫᱚ ᱢᱟᱱᱮ ᱡᱚᱢ ᱫᱚ ᱠᱷᱩᱵ ᱠᱚᱢ ᱟᱠᱷᱨᱤᱧ ᱞᱟᱹᱜᱤᱫ ᱜᱮ ᱡᱟᱹᱥᱛᱤ ᱜᱮ ᱟᱫᱚ ᱟᱹᱥᱩᱞ ᱠᱚᱣᱟ ᱠᱚ ᱯᱟᱨᱪᱟᱣ ᱠᱚᱣᱟ ᱠᱚ ᱟᱨ ᱠᱚ ᱟᱹᱠᱷᱨᱤᱧ ᱠᱚᱣᱟ ᱟᱨ ᱥᱟᱶᱛᱮ ᱚᱱᱮ ᱡᱟᱦᱟᱸᱱᱟᱜ ᱦᱳᱭᱛᱚ ᱞᱟᱹᱠᱛᱤ ᱠᱚᱨᱮᱜ ᱢᱟᱱᱥᱤᱠ ᱠᱚ ᱛᱟᱦᱮᱸᱱ ᱜᱮᱭᱟ ᱡᱟᱦᱮᱨ ᱠᱚᱨᱮ ᱵᱚᱸᱜᱟ ᱵᱩᱨᱩ ᱠᱚ ᱚᱱᱟ ᱠᱚ ᱞᱟᱜᱤᱫ ᱜᱮ
ᱦᱮᱸᱻ ᱦᱮᱸᱻ᱾
ᱦᱚᱸ ᱩᱱᱟᱹᱜ ᱢᱟᱱᱮ ᱪᱟᱸᱭᱟᱜ ᱟᱨ ᱢᱟᱱᱮ ᱢᱮᱨᱚᱢ ᱠᱚ ᱟᱹᱥᱩᱞ ᱠᱚᱣᱟ ᱢᱟᱱᱮ ᱚᱱᱠᱟ ᱟᱠᱷᱨᱤᱧ ᱞᱟᱹᱜᱤᱜ ᱢᱟᱱᱮ ᱟᱠᱚᱣᱟᱜ ᱞᱟᱵᱷ ᱞᱟᱹᱜᱤᱫ ᱛᱮ᱾ ᱡᱮ ᱟᱥᱩᱞ ᱠᱚᱣᱟ ᱠᱚ ᱟᱨ ᱠᱚ ᱯᱟᱨᱪᱟᱜ-ᱟ, ᱟᱨᱚ ᱠᱚ ᱩᱱᱠᱩ ᱠᱚ ᱟᱠᱷᱨᱤᱧ ᱠᱚᱣᱟ ᱟᱠᱚᱣᱟᱜ ᱞᱟᱵᱷ ᱦᱩᱭᱩᱜ ᱛᱟᱠᱚᱣᱟ᱾
ᱦᱳᱭ ᱦᱳᱭ ᱤᱱᱠᱟᱹ ᱜᱮ ᱥᱤᱢ ᱠᱚᱦᱚᱸ ᱵᱟᱝ?
ᱦᱩᱸ ᱥᱤᱢ ᱠᱚᱦᱚᱸ ᱡᱚᱛᱚ ᱠᱤᱪᱷᱩ ᱜᱮ᱾ ᱛᱟᱨᱯᱚᱨᱮ ᱟᱞᱮ ᱥᱮᱜ ᱫᱚ ᱱᱤᱭᱟᱹ ᱴᱤᱜᱴᱮᱜ ᱥᱩᱵᱤᱫᱟ ᱡᱮ ᱢᱮᱨᱚᱢ ᱠᱚᱠᱚ ᱟᱥᱩᱞ ᱠᱚᱣᱟ ᱢᱟᱱᱮ ᱜᱩᱯᱤ ᱨᱮᱱᱟᱜ ᱥᱩᱵᱤᱫᱟ ᱢᱟᱱᱮ ᱥᱩᱨ ᱨᱮᱜᱮ ᱵᱤᱨ ᱛᱟᱞᱮ ᱜᱩᱯᱤ ᱠᱚ ᱤᱫᱤ ᱠᱚᱣᱟ ᱢᱟᱱᱮ ᱩᱱᱠᱩᱣᱟᱜ ᱢᱟᱱᱮ ᱠᱳᱱᱳ ᱚᱥᱩᱵᱤᱫᱟ ᱵᱟᱝ ᱦᱩᱭᱩᱜ ᱛᱟᱠᱚᱣᱟ ᱟᱛᱤᱧ ᱨᱮ᱾
ᱦᱮᱸᱻ ᱦᱮᱸᱻ ᱢᱟᱱᱮ ᱫᱟᱜ ᱠᱟᱱ ᱦᱳᱭᱻ ᱦᱳᱭ᱾
ᱥᱮᱫ ᱫᱚ ᱡᱮᱢᱚᱱ ᱧᱮᱞ ᱦᱩᱭᱩᱜ ᱠᱟᱱᱟ ᱵᱤᱞᱟᱹᱛ ᱥᱮᱫ ᱫᱚ ᱚᱱᱠᱟᱱ ᱯᱟᱞᱟ ᱠᱚ ᱵᱟᱠᱚ ᱧᱟᱢᱟ ᱵᱤᱨ ᱠᱚ ᱵᱟᱱᱩᱜ ᱠᱟᱫᱟ᱾ ᱩᱱᱠᱩ ᱜᱮ ᱚᱱᱟ ᱜᱷᱟᱸᱥ ᱠᱚᱜᱮ ᱠᱚ ᱢᱤᱫ ᱵᱟᱨ ᱠᱚ ᱦᱟᱰᱟᱵ ᱵᱟᱲᱟᱭᱟ ᱟᱯᱮ ᱥᱮᱜ ᱦᱚᱸ ᱚᱝᱠᱟ ᱥᱮ ᱪᱮᱫ?
ᱦᱳᱭ ᱟᱞᱮ ᱥᱮᱱ ᱦᱚᱸ ᱚᱱᱠᱟ ᱜᱮ ᱟᱞᱮ ᱫᱚ ᱱᱚᱜ-ᱚᱭ ᱱᱤᱛᱚᱜ ᱯᱷᱟᱸᱠᱟ ᱦᱚᱛᱮᱜ ᱛᱮ ᱱᱤᱛᱚᱜ ᱚᱱᱟ ᱵᱟᱹᱫᱽ ᱵᱟᱹᱭᱦᱟᱹᱲ ᱠᱚᱨᱮ ᱠᱚ ᱟᱛᱤᱧ ᱫᱟ᱾ ᱟᱨ ᱚᱱᱮ ᱚᱱᱠᱟ ᱦᱩᱲᱩ ᱠᱚ ᱨᱚᱦᱚᱭ ᱵᱟᱲᱟ ᱦᱩᱭ ᱞᱮᱱᱠᱷᱟᱱ ᱥᱮ ᱟᱵᱟᱫᱽ ᱦᱩᱭ ᱞᱮᱱ‌ ᱠᱷᱟᱱ ᱩᱱ ᱫᱚ ᱦᱟᱸᱜ ᱰᱩᱝᱜᱽᱨᱤ ᱠᱚᱨᱮ, ᱟᱫᱚ ᱰᱩᱝᱨᱤ ᱠᱚᱨᱮ ᱫᱚ ᱤᱱᱠᱟᱹ ᱫᱚ ᱵᱟᱝ ᱜᱷᱟᱸᱥᱚᱜ ᱜᱮᱭᱟ ᱟᱫᱚ
ᱩᱸ ᱦᱩᱸᱻ ᱦᱩᱸᱻ ᱦᱩᱸᱻ ᱦᱮᱸ ᱚᱱᱟ ᱠᱚᱨᱮ ᱫᱚ ᱢᱮᱨᱚᱢ ᱠᱚ ᱟᱰᱤ ᱜᱮ ᱟᱥᱩ ᱥᱩᱵᱤᱫᱟ ᱧᱮᱞ ᱧᱟᱢᱚᱜ-ᱟ ᱦᱟᱱᱮ ᱢᱤᱫ ᱵᱟᱨ ᱜᱷᱟᱸᱥ ᱜᱮᱠᱚ ᱦᱟᱰᱟᱵ ᱵᱟᱲᱟᱭᱟ᱾ ᱛᱚ ᱚᱱᱠᱟᱱ ᱯᱟᱞᱟ ᱢᱟᱞᱟ ᱠᱚᱫᱚ ᱵᱟᱠᱚ ᱧᱟᱢᱟ ᱟᱞᱮ ᱥᱮᱫ ᱫᱚ ᱚᱱᱠᱟ ᱫᱚ ᱵᱟᱝ ᱡᱮ ᱡᱚᱛᱷᱮᱥᱴᱚ ᱢᱟᱱᱮ, ᱡᱚᱛᱷᱮᱥᱴᱚ ᱢᱟᱱᱮ, ᱢᱟᱱᱮ ᱠᱳᱱᱳ ᱚᱥᱩᱵᱤᱫᱷᱟ ᱜᱮ ᱵᱟᱝ ᱦᱩᱭᱩᱜ ᱛᱟᱠᱚᱣᱟ, ᱚᱱᱟ ᱛᱮ ᱢᱮᱨᱚᱢ ᱠᱚᱦᱚᱸ ᱢᱟᱱᱮ ᱵᱷᱟᱜᱤ ᱜᱮ ᱠᱚ ᱦᱩᱭᱩᱜ ᱜᱮᱭᱟ ᱟᱞᱮ ᱥᱮᱫ ᱫᱚ ᱢᱟᱱᱮ ᱡᱷᱚᱛᱚ ᱢᱮᱨᱚᱢ ᱮᱠᱫᱚᱢ ᱥᱚᱞᱤᱴ ᱢᱚᱴᱟ ᱥᱚᱴᱟ ᱚᱱᱠᱟ ᱠᱚ ᱦᱩᱭᱩᱜ ᱜᱮᱭᱟ᱾
ᱱᱚᱛᱮ ᱨᱮᱱ ᱢᱮᱨᱚᱢ ᱫᱚ ᱟᱹᱰᱤ ᱥᱳᱞᱮᱴ ᱜᱮ, ᱡᱮᱦᱮᱛᱩ ᱩᱱᱠᱩ ᱫᱚ ᱵᱟᱨᱚ ᱢᱟᱥ ᱯᱟᱞᱦᱟ ᱵᱟᱠᱚ ᱧᱟᱢ ᱫᱟ ᱦᱮᱸ ᱩᱱᱠᱩ ᱫᱚ ᱚᱱᱛᱮ ᱫᱚ ᱱᱟ ᱫᱟᱜ ᱫᱤᱱ ᱦᱚᱸᱛᱚ ᱠᱳᱱᱚ ᱚᱥᱩᱵᱤᱫᱟ ᱫᱚ ᱟᱨ ᱵᱟᱹᱱᱩᱜ ᱟᱥᱮ, ᱦᱳᱭ ᱵᱤᱨ ᱪᱟᱞᱟᱣ ᱞᱮᱠᱷᱟᱱ ᱠᱷᱟᱱ ᱜᱮ ᱯᱟᱞᱦᱟ ᱛᱟᱦᱚᱞᱮ ᱚᱱᱛᱮ ᱨᱮᱱ ᱫᱚ ᱦᱳᱭ ᱚᱱᱠᱟ ᱟᱫᱚ ᱛᱟᱦᱚᱞᱮ ᱚᱱᱛᱮ ᱨᱮᱱ ᱡᱩᱫᱤ ᱱᱚᱛᱮ ᱟᱹᱜᱩ ᱠᱚᱣᱟ, ᱛᱟᱦᱚᱞᱮ ᱱᱚᱛᱮ ᱫᱚ ᱟᱹᱰᱤ ᱪᱟᱸᱬᱮ ᱜᱮ ᱠᱚ ᱯᱟᱛᱞᱟ ᱪᱟᱵᱟᱜᱼᱟ, ᱡᱮᱡᱲᱮ ᱪᱟᱵᱟᱜ ᱟᱠᱚ᱾
ᱦᱮᱸ ᱢᱟᱱᱮ ᱱᱚᱝᱠᱟᱱ ᱯᱚᱨᱤᱵᱮᱥ ᱨᱮ ᱛᱟᱦᱮᱸ ᱯᱟᱹᱨᱠᱟᱹᱣ, ᱟᱨᱦᱚᱸ ᱡᱩᱫᱤ ᱚᱱᱛᱮ ᱤᱫᱤ ᱭᱮᱭᱟᱢ ᱛᱚ
ᱱᱚᱸᱰᱮ ᱱᱟᱜ ᱯᱚᱨᱤᱵᱮᱥ ᱥᱮ ᱚᱱᱟ ᱯᱚᱨᱤᱵᱮᱥ ᱟᱞᱟᱫᱟ ᱨᱚᱠᱚᱢ, ᱱᱚᱸᱰᱮ ᱟᱞᱟᱫᱟ ᱨᱚᱠᱚᱢ, ᱡᱚᱢᱮ ᱧᱟᱢ ᱛᱟᱦᱮᱸᱜ-ᱟ ᱦᱟᱸᱰᱮ ᱟᱞᱟᱫᱟ ᱨᱚᱠᱚᱢ᱾ ᱦᱚᱴᱟᱠ ᱪᱮᱧ ᱪᱮᱧᱡᱤᱝ ᱦᱩᱭᱩᱜ-ᱟ ᱥᱮ, ᱱᱚᱣᱟ ᱫᱚ ᱪᱮᱧᱡᱤᱥ ᱦᱩᱭ ᱞᱮᱱᱠᱷᱟᱱ ᱥᱚᱢᱟᱱᱱᱚ ᱡᱩᱫᱤ ᱢᱟᱱᱢᱤ ᱜᱮ ᱡᱩᱫᱤ ᱮᱸᱻ ᱢᱤᱫ ᱡᱟᱭᱜᱟ ᱨᱮ ᱛᱟᱦᱮᱸ ᱯᱟᱹᱨ ᱟᱨ ᱢᱤᱫ ᱡᱟᱭᱜᱟ ᱵᱚᱱ ᱪᱟᱞᱟᱜ-ᱟ ᱛᱚ ᱚᱸᱰᱮᱱᱟᱜ ᱯᱚᱨᱤᱵᱮᱥ ᱥᱟᱞᱟᱜ ᱟᱵᱚ ᱯᱳᱭᱞᱳ ᱯᱨᱚᱛᱷᱚᱢ ᱯᱨᱚᱛᱷᱚᱢ ᱫᱚ ᱢᱟᱱᱮ ᱟᱹᱱᱟᱹᱲᱤ ᱜᱮᱵᱚᱱ ᱵᱩᱡᱟ ᱡᱮ ᱡᱮ ᱤᱧ ᱯᱚᱠᱠᱷᱮ ᱫᱚ ᱦᱟᱸᱰᱮ ᱜᱮ ᱵᱷᱟᱜᱮ ᱛᱤᱧᱟᱹ, ᱛᱚ ᱟᱫᱚ ᱫᱤᱱ ᱫᱤᱱ ᱛᱮ ᱛᱟᱦᱮᱸ ᱛᱟᱦᱮᱸᱛᱮ ᱚᱱᱟ ᱫᱚ ᱢᱟᱱᱟᱣ ᱞᱟᱜᱟᱣ ᱵᱚᱱᱟ ᱡᱮ ᱚᱱᱟ ᱯᱚᱨᱤᱵᱮᱥ ᱥᱟᱞᱟᱜ ᱢᱮᱥᱟᱜ ᱪᱟᱞᱟᱜ ᱵᱟᱫᱫᱷᱚ ᱟᱵᱚ
ᱦᱳᱭ ᱦᱳᱭ ᱟᱨ ᱛᱟᱯᱚᱨᱮ ᱱᱚᱜ-ᱚᱭ ᱡᱚᱢ ᱫᱤᱠ ᱫᱤᱭᱮ ᱦᱚᱸ, ᱚᱸᱰᱮ ᱫᱚ ᱯᱟᱞᱦᱟ ᱡᱚᱢ ᱦᱮᱣᱟ ᱱᱚᱸᱰᱮ ᱫᱚ ᱦᱚᱜᱸᱚᱭ ᱟᱞᱮ ᱥᱮᱱ ᱫᱚ ᱟᱨ ᱚᱱᱟ ᱰᱩᱝᱨᱤ ᱠᱚ ᱨᱮᱱᱟᱜ ᱢᱤᱫ ᱵᱟᱨ ᱜᱷᱟᱸᱥ ᱜᱮ
ᱦᱩᱸ
ᱦᱳᱭ ᱤᱱᱟᱹ ᱜᱮ ᱟᱨ ᱛᱟᱦᱚᱞᱮ ᱟᱯᱮ ᱥᱮᱱ ᱫᱚ ᱵᱷᱮᱲᱟ ᱠᱚᱫᱚ ᱠᱚ ᱟᱥᱩᱞ ᱠᱚᱣᱟ ᱥᱮ ᱵᱟᱝ
ᱦᱮᱸ ᱵᱷᱮᱲᱟ ᱠᱚᱦᱚᱸ ᱡᱚᱛᱚ ᱵᱷᱮᱲᱟ ᱠᱚᱫᱚ ᱠᱟᱹᱴᱤᱡ ᱠᱚᱢ ᱧᱚᱜ ᱜᱮ ᱢᱮᱨᱚᱢ ᱜᱮ ᱡᱟᱹᱥᱛᱤ ᱵᱷᱮᱲᱟ ᱫᱚ ᱠᱚᱢ ᱧᱚᱜ ᱜᱮᱭᱟ ᱚᱱᱟ ᱫᱚ ᱵᱷᱮᱲᱟ ᱠᱚᱢ ᱜᱮ ᱛᱮ ᱟᱞᱮ ᱥᱮᱫ ᱫᱚ ᱤᱱᱠᱟᱹ ᱢᱮᱨᱚᱢ ᱟᱨ ᱡᱟᱹᱥᱛᱤ ᱥᱤᱢ ᱜᱮᱠᱚ ᱧᱮᱞ ᱧᱟᱢᱚᱜᱼᱟ
ᱦᱳᱭ ᱦᱳᱭ
ᱥᱤᱢ ᱟᱨ ᱰᱟᱝᱜᱨᱤ ᱠᱟᱰᱟ ᱢᱟ ᱮᱢᱟ ᱠᱚᱣᱟ ᱚᱱᱮ ᱪᱟᱥ ᱵᱟᱥ ᱞᱟᱹᱜᱤᱫ ᱛᱮ ᱢᱟᱱᱮ ᱡᱷᱚᱛᱚ ᱡᱟᱭᱜᱟ ᱱᱮᱛ ᱱᱮᱛᱟᱨ ᱫᱚ ᱴᱟᱠᱴᱟᱨ ᱠᱚ ᱦᱮᱡ ᱮᱱ ᱨᱮᱦᱚᱸ ᱚᱱᱟ ᱡᱚᱛᱚ ᱡᱟᱭᱜᱟ ᱫᱚ ᱴᱟᱠᱴᱚᱨ ᱛᱮᱫᱚ ᱥᱤ ᱵᱟᱝ ᱜᱟᱱᱚᱜ-ᱟ ᱡᱮ ᱦᱩᱰᱤᱧ ᱦᱩᱰᱤᱧ ᱜᱮᱭᱟ ᱦᱮᱸ ᱡᱷᱚᱛᱚ ᱡᱟᱜᱟ ᱨᱮ ᱜᱟᱹᱰᱤ ᱵᱟᱝ ᱵᱚᱞᱚᱜ-ᱟ ᱮᱭ ᱠᱟᱨᱚᱱ ᱛᱮ ᱢᱟᱱᱮ ᱮᱸ ᱰᱟᱝᱜᱨᱤ ᱠᱟᱰᱟ ᱫᱚ ᱱᱤᱦᱟᱹᱛᱤ ᱫᱚᱨᱠᱟᱨ ᱜᱮ ᱠᱟᱨᱚᱱ ᱚᱱᱟ ᱠᱚ ᱡᱟᱭᱜᱟ ᱨᱮ ᱩᱱᱠᱩ ᱪᱟ ᱥᱤ ᱭᱟᱠᱚ ᱟᱨ ᱠᱚ ᱨᱚᱦᱚᱭᱟ
ᱦᱳᱭ ᱦᱳᱭ
ᱟᱯᱮ ᱥᱮᱫ ᱫᱚ ᱪᱮᱫ ᱠᱟ ᱚᱱᱮ ᱴᱨᱟᱠᱴᱟᱨ ᱠᱚᱛᱮ ᱠᱚ ᱥᱤ ᱜᱮᱭᱟ ᱥᱮ ᱰᱟᱝᱜᱨᱤ ᱠᱟᱰᱟ ᱛᱮᱜᱮ
ᱦᱮᱸ ᱡᱚᱛᱚ ᱛᱮᱜᱮ ᱴᱮᱠᱴᱟᱨ ᱛᱮᱦᱚᱸ ᱚᱱᱠᱟ ᱱᱟᱜ ᱠᱷᱮᱛ ᱠᱷᱟᱱ ᱫᱚ ᱢᱟᱨᱟᱝ ᱧᱚᱜᱼᱟᱜ ᱠᱷᱮᱛ ᱠᱷᱟᱱ ᱫᱚ ᱴᱮᱠᱴᱟᱨ ᱛᱮ ᱟᱨ ᱦᱩᱰᱤᱧ ᱧᱚᱜᱼᱟᱜ ᱫᱚ ᱚᱰᱮ ᱵᱟᱝ ᱟᱹᱪᱩᱨᱚᱜᱼᱟ ᱥᱮ ᱛᱚ ᱤᱱᱟᱹ ᱠᱷᱟᱹᱛᱤᱨ ᱛᱮ ᱚᱸᱰᱮ ᱫᱚ ᱚᱱᱟ ᱱᱟᱦᱮᱞ ᱜᱮ
ᱦᱮᱸ ᱦᱮᱸ ᱦᱮᱸ ᱦᱮᱸ
ᱦᱳᱭ
ᱡᱟᱹᱥᱛᱤ ᱡᱟᱜᱟ ᱛᱮ ᱢᱟᱱᱮ ᱚᱱᱟ ᱚᱥᱩᱵᱤᱫᱟ ᱜᱮ ᱧᱮᱞ ᱧᱟᱢᱟ ᱴᱮᱠᱴᱟᱨ ᱛᱮᱫᱚ ᱦᱩᱰᱤᱧ ᱠᱷᱮᱛ ᱥᱮ ᱜᱟᱹᱰᱤ ᱠᱚ ᱵᱟᱝ ᱟᱹᱪᱩᱨᱚᱜᱼᱟ ᱮᱭ ᱠᱟᱨᱚᱱ ᱛᱮ ᱚᱥᱩᱵᱤᱫᱟ ᱧᱚᱜ-ᱟ ᱟᱨ ᱡᱩᱫᱤᱭᱳ ᱦᱩᱭᱩᱜ ᱜᱮᱭᱟ ᱚᱱᱮ ᱡᱟᱥᱛᱤ ᱥᱚᱢᱚᱭ ᱞᱟᱜᱟᱣᱟ ᱛᱚ ᱟᱪᱪᱷᱟ ᱟᱯᱮ ᱥᱮᱫ ᱫᱚ ᱪᱮᱫ ᱠᱟ ᱠᱚ ᱦᱟᱛᱟᱣ ᱜᱮᱭᱟ ᱚᱱᱟ ᱥᱤ ᱵᱟᱲᱟ ᱠᱚᱨᱮ
ᱪᱮᱫ ᱞᱮᱠᱟ ᱟᱫᱚ ᱚᱱᱟ ᱫᱚ ᱟᱠᱚᱣᱟᱜ ᱴᱷᱤᱠ ᱛᱟᱦᱮᱱᱟ ᱛᱚ ᱪᱮᱫ ᱞᱮᱠᱟ ᱚᱱᱠᱟ ᱦᱳᱭ ᱚᱱᱟ ᱫᱚ ᱚᱱᱟ ᱩᱯᱚᱨ ᱨᱮᱜᱮ ᱦᱮᱸ ᱟᱨ ᱛᱟᱦᱮᱞᱮ ᱟᱯᱮ ᱫᱚ ᱪᱮᱫ ᱞᱮᱠᱟ ᱚᱲᱟᱜ ᱨᱮᱱᱟᱜ ᱠᱟᱹᱢᱤ ᱢᱟᱱᱮ ᱨᱚᱦᱚᱭ ᱫᱚ ᱱᱤᱡᱮᱛᱮ ᱥᱮ ᱚᱱᱠᱟ ᱜᱮ
ᱵᱟᱝ ᱵᱟᱝ ᱱᱤᱡᱮ ᱛᱮᱫᱚ ᱩᱱᱟᱹᱜ ᱜᱟᱱ ᱫᱚ ᱥᱚᱢᱵᱷᱚᱵ ᱵᱟᱝ ᱠᱟᱱᱟ ᱦᱮᱸ ᱠᱟᱹᱢᱤᱱ ᱠᱚ ᱜᱮᱭᱟᱞᱮ ᱡᱮ ᱡᱟᱭᱜᱟ ᱯᱚᱭᱥᱟ ᱮᱢ ᱠᱟᱛᱮᱫ ᱨᱚᱦᱚᱭ ᱦᱚᱪᱚ ᱠᱚᱣᱟᱞᱮ ᱟᱨ ᱢᱟᱱᱮ ᱡᱩᱫᱤ ᱰᱷᱮᱨ ᱧᱚᱜ ᱦᱚᱭᱛᱳ ᱥᱤ ᱠᱟᱜᱼᱟᱞᱮ ᱟᱨ ᱢᱤᱫ ᱥᱟᱶ ᱛᱮᱞᱮ ᱞᱟᱜᱟᱣ ᱠᱚᱣᱟ ᱚᱱᱠᱟᱱᱟᱜ ᱟᱨ ᱡᱟᱦᱟᱸ ᱠᱚᱨᱮ ᱴᱩᱠ ᱴᱟᱠ ᱛᱟᱦᱮᱱᱟ ᱪᱷᱚᱴᱳ ᱠᱷᱟᱴᱳ ᱚᱱᱟ ᱠᱚᱨᱮ ᱫᱚ ᱚᱲᱟᱜ ᱦᱚᱲ ᱛᱮᱜᱮ ᱚᱲᱟᱜ ᱦᱚᱲ ᱛᱚ ᱢᱟᱱᱮ ᱠᱟᱹᱴᱤᱡ ᱪᱟᱞᱟᱣ ᱞᱟᱹᱜᱤᱫ ᱠᱟᱹᱢᱤᱱ ᱮᱢ ᱞᱟᱜᱟᱭᱟ ᱚᱱᱟ ᱛᱚ ᱱᱤᱡᱮᱨᱟᱜ ᱜᱮ ᱞᱚᱥ ᱪᱟᱞᱟᱜᱼᱟ ᱥᱮ ᱟᱫᱚ ᱚᱱᱟᱛᱮ ᱟᱞᱮ ᱫᱚ ᱢᱤᱫ ᱫᱷᱟᱣ ᱨᱮ ᱢᱟᱱᱮ ᱥᱤ ᱠᱟᱛᱮᱫ ᱯᱩᱨᱟᱹ ᱢᱤᱫ ᱫᱷᱟᱣ ᱛᱮ ᱠᱟᱹᱢᱤᱱ ᱞᱟᱜᱟᱣ ᱠᱚᱣᱟ ᱢᱤᱫ ᱫᱷᱟᱣ ᱛᱮ ᱦᱳᱭᱛᱳ ᱚᱱᱟᱴᱟᱜ ᱵᱟᱹᱭᱦᱟᱹᱲ ᱫᱚ ᱢᱤᱫ ᱥᱟᱶ ᱠᱟᱱ ᱛᱮ ᱢᱤᱫ ᱫᱤᱱ ᱨᱮ ᱪᱟᱵᱟᱭᱮᱱᱟ ᱚᱱᱠᱟ ᱞᱮ ᱞᱟᱜᱟᱣ ᱠᱚᱣᱟ ᱟᱞᱮ ᱫᱚ ᱚᱝᱠᱟ ᱠᱷᱟᱱ ᱫᱚ ᱢᱟᱱᱮ ᱠᱟᱹᱢᱤ ᱵᱤᱥᱤ ᱦᱩᱭᱩᱜᱼᱟ ᱥᱚᱢᱚᱭ ᱠᱚᱢ
ᱦᱳᱭ ᱦᱳᱭ ᱦᱳᱭ ᱟᱯᱮ ᱥᱮᱱ ᱫᱚ ᱛᱟᱦᱚᱞᱮ ᱠᱚᱲᱟ ᱜᱤᱫᱟᱹᱨ ᱠᱚᱫᱚ ᱠᱚ ᱛᱩᱫ ᱨᱚᱦᱚᱭ ᱜᱮᱭᱟ ᱥᱮ ᱵᱟᱝᱜᱮ
ᱦᱮᱸ ᱤᱱᱠᱟᱹ ᱢᱟᱱᱮ ᱪᱮᱠᱟᱹᱧ ᱞᱟᱹᱭᱟ ᱢᱟᱱᱮ ᱯᱷᱩᱞ ᱴᱟᱭᱤᱢ ᱵᱟᱝ ᱠᱟᱛᱮ ᱯᱟᱴ ᱴᱟᱭᱤᱢ ᱞᱮᱠᱟᱛᱮ ᱢᱟᱱᱮ ᱠᱩᱲᱤ ᱠᱩᱲᱤ ᱦᱚᱯᱚᱱ ᱞᱮᱠᱟ ᱫᱚ ᱩᱱᱟᱹᱜ ᱫᱚ ᱵᱟᱝ ᱨᱮᱦᱚᱸ ᱦᱮᱸ ᱤᱱᱠᱟᱹ ᱜᱚᱲᱚ ᱥᱚᱯᱚᱦᱚᱫ ᱨᱮᱫᱚ ᱛᱟᱦᱮᱱᱟ ᱮ ᱢᱟᱱᱮ ᱩᱱᱠᱩ ᱠᱟᱹᱢᱤᱱ ᱞᱮᱠᱟ ᱢᱟᱱᱮ ᱨᱚᱦᱚᱭ ᱞᱟᱹᱜᱤᱫ ᱫᱚ ᱠᱟᱹᱢᱤᱱ ᱫᱚ ᱩᱱᱠᱩ ᱫᱚ ᱵᱟᱝ ᱮ ᱨᱚᱦᱚᱭ ᱞᱟᱹᱜᱤᱫ ᱫᱚ ᱥᱩᱫᱷᱩ ᱠᱩᱲᱤ ᱦᱚᱯᱚᱱ ᱜᱮ ᱛᱚ ᱚᱲᱟᱜ ᱠᱚᱨᱮᱱᱟᱜ ᱡᱚᱠᱷᱚᱱ ᱦᱩᱰᱤᱧ ᱦᱩᱰᱤᱧ ᱠᱷᱮᱛ ᱠᱚ ᱛᱟᱦᱮᱱ ᱜᱮᱭᱟ ᱵᱟᱹᱠᱤ ᱩᱱ ᱫᱚ ᱜᱚᱲᱚ ᱞᱟᱜᱟᱜ ᱜᱮᱭᱟ ᱞᱟᱜᱟᱜ ᱜᱚ ᱜᱚᱲᱚᱜ ᱜᱮᱭᱟ ᱠᱚ
ᱦᱳᱭ
ᱦᱩᱸ ᱟᱯᱮ ᱥᱮᱫ ᱫᱚ ᱚᱠᱟ ᱞᱮᱠᱟ
ᱦᱳᱭ ᱟᱞᱮ ᱥᱮᱫ ᱦᱚᱸ ᱚᱱᱠᱟᱜᱮ ᱠᱩᱲᱤ ᱜᱤᱫᱽᱨᱟᱹ ᱜᱮ ᱵᱮᱥᱤᱨ ᱵᱷᱟᱜ ᱫᱚ ᱛᱩᱫ ᱨᱚᱦᱚᱭ ᱫᱚ ᱟᱫᱟ ᱦᱟᱸᱜ ᱫᱚ ᱚᱱᱠᱟ ᱜᱚᱲᱚ ᱥᱚᱯᱚᱫ ᱦᱚᱸ ᱟᱨ ᱚᱱᱠᱟ ᱜᱮ ᱠᱚ ᱜᱚᱲᱚᱜ ᱜᱮᱭᱟ ᱦᱳᱭ ᱟᱫᱚ ᱩᱱᱠᱩ ᱫᱚ ᱵᱮᱥᱤᱨ ᱵᱷᱟᱜ ᱫᱚ ᱚᱱᱟ ᱥᱤ ᱟᱨ ᱚᱱᱟ ᱤᱭᱟᱹ ᱥᱤ ᱟᱬᱜᱚᱢ ᱱᱟ ᱛᱟᱨᱯᱚᱨᱮ ᱮ ᱦᱳᱭ ᱛᱚᱞᱟ ᱠᱚ ᱡᱟᱨᱟᱣ ᱟᱨ ᱚᱱᱟ ᱟᱲᱮ ᱠᱷᱟᱪᱟᱣ
ᱦᱮᱸ ᱦᱮᱸ ᱦᱮᱸ ᱟᱲᱮ ᱠᱷᱟᱪᱟᱣ ᱟᱲᱮ ᱠᱷᱟᱪ ᱦᱚᱸ ᱟᱞᱮ ᱫᱚᱞᱮ ᱢᱩᱱᱤᱥ ᱠᱚ ᱜᱮᱭᱟ ᱦᱚᱲ ᱯᱮ ᱯᱩᱱ ᱦᱚᱲ ᱡᱮ ᱱᱚᱣᱟ ᱴᱟᱜ ᱵᱟᱹᱭᱦᱟᱹᱲ ᱛᱟᱦᱚᱞᱮ ᱱᱤᱭᱟᱹ ᱵᱟᱨ ᱥᱤ ᱦᱩᱭ ᱠᱟᱱᱟ ᱨᱚᱦᱚᱭ ᱞᱟᱹᱜᱤᱫ ᱠᱚ ᱛᱚ ᱟᱲᱮ ᱪᱷᱟᱪᱟᱣ ᱞᱟᱹᱜᱤᱫ ᱢᱩᱱᱤᱥ ᱠᱚ ᱟᱞᱮ ᱯᱮ ᱯᱩᱱ ᱦᱚᱲ ᱛᱚ ᱩᱱᱠᱩ ᱜᱮ ᱦᱮᱡ ᱠᱟᱛᱮᱜ ᱚᱸᱰᱮ ᱠᱚ
ᱦᱮᱸ ᱦᱳᱭ ᱟᱨ ᱛᱟᱦᱚᱞᱮ ᱟᱢ ᱟᱢᱫᱚ ᱛᱟᱦᱚᱞᱮ ᱛᱩᱫ ᱨᱚᱦᱚᱭ ᱠᱚᱫᱚ
ᱦᱮᱸ ᱦᱮᱸ ᱤᱱᱠᱟᱹ ᱢᱟᱱᱮ ᱩᱱᱟᱹᱜ ᱴᱟᱜ ᱵᱟᱝ ᱨᱮᱦᱚᱸ ᱠᱤᱪᱷᱩ ᱠᱤᱪᱷᱩ ᱠᱟᱹᱴᱤᱡ ᱠᱟᱹᱴᱤᱡ ᱧ ᱵᱟᱲᱟᱭ ᱜᱮᱭᱟ
ᱦᱳᱭ ᱦᱳᱭ ᱦᱮᱸ ᱤᱱᱟᱹ ᱜᱚᱲᱚ ᱨᱮ ᱥᱮ ᱪᱮᱫ
ᱦᱩᱸ ᱦᱩᱸ ᱜᱚᱲᱚ ᱨᱮ ᱤᱱᱠᱟᱹ ᱛᱮᱜᱮ ᱢᱟᱱᱮ ᱥᱮᱬᱟ ᱦᱩᱭ ᱠᱟᱱᱟ ᱡᱮ ᱩᱱᱟᱹᱜ ᱴᱟᱜ ᱫᱚ ᱵᱟᱹᱧ ᱵᱟᱲᱟᱭᱟ ᱛᱚ ᱠᱟᱹᱴᱤᱡ ᱵᱟᱲᱟᱭ ᱜᱤᱭᱟᱹᱤᱧ
ᱦᱳᱭ ᱦᱳᱭ ᱟᱪᱪᱷᱟ ᱨᱚᱦᱚᱭ ᱚᱠᱛᱚ ᱪᱟᱞᱟᱣ ᱠᱟᱛᱮ ᱚᱸᱰᱮ ᱵᱟᱹᱫᱽ ᱨᱮ ᱥᱮ ᱵᱟᱹᱭᱦᱟᱹᱲ ᱨᱮ ᱫᱩᱲᱩᱵ ᱠᱟᱛᱮᱫ ᱫᱟᱜ ᱢᱟᱹᱲᱤᱢ ᱧᱩ ᱵᱟᱲᱟ ᱠᱟᱜ ᱜᱮᱭᱟ ᱥᱮ ᱫᱟᱠᱟ ᱜᱮ
ᱪᱮᱫ ᱵᱤᱱ ᱞᱟᱹᱭ ᱮᱫᱟ
ᱟᱪᱪᱷᱟ ᱱᱚᱣᱟ ᱨᱚᱦᱚᱭ ᱪᱟᱞᱟᱣ ᱠᱟᱛᱮᱫ ᱠᱷᱮᱛ ᱵᱟᱹᱫᱽ ᱨᱮ ᱥᱮ ᱵᱟᱹᱭᱦᱟᱹᱲ ᱨᱮ ᱟ ᱫᱟᱠᱟ ᱡᱚᱢ ᱵᱟᱲᱟ ᱦᱩᱭ ᱠᱟᱱ ᱜᱮᱭᱟ